ᱤᱧᱟᱜ ᱟᱲᱟᱝᱜᱟ
ᱦᱩᱸ ᱟᱢᱟᱜ ᱟᱲᱟᱝ ᱫᱚ ᱱᱤᱛ ᱵᱮᱥ ᱜᱮ ᱟᱸᱡᱚᱢᱚᱜ ᱠᱟᱱᱟ ᱟᱨ ᱟᱹᱧᱟᱜ ᱦᱟᱸᱜ ᱞᱟᱹᱭ ᱛᱟᱞᱟᱝ ᱢᱮ ᱪᱮᱫ ᱞᱮᱠᱟ ᱤᱧᱟᱹᱜ ᱟᱣᱟᱡ ᱪᱟᱞᱟᱜ ᱠᱟᱱᱟ
ᱦᱩᱸ ᱟᱢᱟᱜ ᱟᱲᱟᱝ ᱦᱚᱸ ᱱᱚᱜᱼᱚᱭ ᱱᱤᱛ ᱦᱟᱹᱵᱤᱡᱽ ᱫᱚ ᱱᱟᱯᱟᱭ ᱜᱮ ᱟᱸᱡᱚᱢᱚᱜ ᱠᱟᱱᱟ ᱟᱫᱚ ᱱᱚᱝᱠᱟ ᱜᱮ ᱢᱩᱪᱟᱹᱫ ᱫᱷᱟᱹᱨᱤᱡ ᱟᱸᱡᱚᱢ ᱞᱮᱱᱠᱷᱟᱡᱽ ᱫᱚ ᱟᱹᱰᱤ ᱱᱟᱯᱟᱭ ᱦᱩᱭᱩᱜᱼᱟ ᱪᱮᱫ ᱠᱚ ᱪᱮᱠᱟ ᱵᱟᱲᱟᱭ ᱦᱩᱭᱩᱜ ᱠᱟᱱᱟ ᱛᱚᱵᱮ ᱱᱤᱛᱚᱜ ᱥᱚᱢᱚᱭ ᱨᱮ
ᱱᱚᱜᱼᱚᱭ ᱱᱟᱦ ᱵᱚᱞᱮ ᱱᱤᱛᱚᱜ ᱫᱚ ᱠᱟᱹᱢᱤ ᱠᱩᱸ ᱠᱷᱚᱡᱽ ᱵᱷᱟᱜᱟᱣ ᱦᱩᱭ ᱟᱠᱟᱱᱟ ᱟᱨ ᱱᱤᱛᱚᱜ ᱫᱚ ᱫᱟᱠᱟ ᱠᱚ ᱡᱚᱢ ᱡᱤᱫ ᱫᱟᱠᱟ ᱠᱚ ᱡᱚᱢ ᱡᱤᱨᱟᱹ ᱦᱩᱭᱩᱜᱼᱟ ᱟᱨ ᱜᱚᱜᱚ ᱛᱟᱠᱚ ᱠᱚ ᱠᱚ ᱨᱚᱦᱚᱭ ᱠᱟᱱᱟ ᱠᱷᱩᱲ ᱠᱩ ᱟᱨ ᱤᱧ ᱫᱚᱦᱟᱜ ᱡᱚᱢᱟ ᱟᱨ ᱚᱱᱟ ᱦᱟᱜ ᱞᱤ ᱠᱚ ᱜᱟᱹᱭ ᱠᱚᱜᱮ ᱮᱥᱮᱫ ᱵᱟᱲᱟ ᱠᱚ ᱦᱩᱭᱩᱜᱼᱟ ᱚᱱᱟ ᱠᱚᱨᱮ ᱟᱨ ᱡᱟᱦᱟᱱᱟᱜ ᱴᱨᱤᱢᱟᱢ ᱫᱚ ᱵᱟᱹᱱᱩᱜᱼᱟ ᱟᱨ ᱱᱚᱛᱮ ᱨᱮᱜᱮ ᱵᱟᱦᱨᱮ ᱨᱮᱜᱤ ᱫᱤᱱ ᱫᱚ ᱵᱤᱛᱟᱹᱣ ᱦᱩᱭᱩᱜᱼᱟ ᱛᱤᱦᱤᱧ ᱫᱚ ᱦᱚᱸ ᱚᱱᱛᱮ ᱵᱟᱦᱨᱮ ᱜᱤᱨ ᱟᱻ ᱟᱭᱩᱵ ᱵᱮᱞᱟ ᱥᱮᱡᱽ ᱜᱮ ᱚᱲᱟᱜ ᱫᱚ ᱪᱟᱞᱟᱜ ᱦᱩᱭᱩᱜᱼᱟ ᱟᱭᱩᱵ ᱥᱮᱫ ᱜᱮ ᱟᱫᱚ ᱞᱟᱹᱭ ᱢᱮ ᱱᱟᱦ ᱟᱢᱜᱮ ᱪᱮᱫ ᱮᱢ ᱪᱤᱠᱟᱹᱭ ᱠᱟᱱ ᱛᱟᱞᱟᱝᱼᱟ
ᱟᱹᱰᱤ ᱱᱟᱯᱟᱭ ᱠᱟᱛᱷᱟᱢ ᱞᱟᱹᱭ ᱠᱮᱜᱼᱟ ᱟᱫᱚ ᱤᱧ ᱡᱚᱠᱷᱚᱱ ᱦᱟᱸᱜ ᱤᱧ ᱞᱟᱹᱭᱟ ᱛᱚ ᱤᱧᱦᱚᱸ ᱱᱚᱜᱼᱚᱭ ᱟᱹᱰᱤ ᱜᱟᱱ ᱜᱤᱧ ᱪᱤᱠᱟᱭᱮᱫᱟ ᱱᱮᱛᱚᱜ ᱢᱟ ᱱᱚᱜᱼᱚᱭ ᱵᱟᱹᱵ ᱵᱟᱹᱭᱦᱟᱹᱲ ᱥᱮᱫ ᱨᱮᱜᱤ ᱱᱤᱛᱚᱜ ᱢᱟ ᱦᱩᱲᱩ ᱨᱚᱦᱚᱭ ᱫᱤᱱ ᱠᱟᱱᱟ ᱛᱚᱻ ᱵᱟᱹᱭᱦᱟᱹᱲ ᱥᱮᱫ ᱨᱮᱜᱤ ᱦᱩᱲᱩ ᱠᱚ ᱨᱚᱦᱚᱭ ᱦᱩᱭᱩᱜ ᱠᱟᱱᱟ ᱥᱮ ᱵᱟᱹᱭᱦᱟᱹᱲ ᱥᱮᱫ ᱨᱮᱜ ᱱᱚᱜᱼᱚᱭ ᱠᱟᱹᱢᱤ ᱦᱩᱭᱩᱜ ᱠᱟᱱᱟ ᱦᱟᱱᱟ ᱱᱟᱣᱟ ᱯᱤᱰᱷᱟᱹ ᱠᱩᱥ ᱮᱢᱟᱣ ᱦᱩᱭᱩᱜ ᱠᱟᱱᱟ ᱥᱮ ᱚᱱᱟ ᱪᱮᱫ ᱠᱚ ᱢᱮᱛᱟᱜᱼᱟ ᱚᱱᱟ ᱤᱭᱟᱹ ᱠᱚ ᱤᱭᱟᱹ ᱵᱟᱲᱟᱣ ᱠᱟᱱᱟ ᱢᱚᱴᱟ ᱢᱚᱴᱟ ᱵᱷᱟᱥᱟ ᱤᱭᱟᱹ ᱵᱟᱲᱟ ᱟᱠᱟᱱᱟ ᱚᱱᱟ ᱠᱚ ᱚᱪᱚᱜ ᱦᱩᱭᱩᱜ ᱠᱟᱱᱟ ᱥᱤᱵᱷᱟᱹᱲᱟ ᱥᱮ ᱪᱮᱫ ᱠᱚ ᱢᱮᱛᱟᱜᱼᱟ ᱚᱱᱟ ᱠᱚ ᱟᱫᱚ ᱤᱱᱟᱹ ᱠᱚᱜᱮ ᱠᱟᱹᱢᱤ ᱦᱩᱭᱩᱜ ᱠᱟᱱᱟ ᱟᱨ ᱱᱚᱜᱼᱚᱭ ᱱᱤᱛᱚᱜ ᱢᱟ ᱱᱚᱛᱮ ᱨᱮᱜᱮ ᱡᱚᱛᱚ ᱞᱮ ᱟᱹᱜᱩ ᱠᱟᱜ-ᱟ ᱫᱟᱠᱟ ᱩᱛᱩ ᱠᱩ ᱟᱫᱚ ᱱᱚᱛᱮ ᱨᱮᱜᱮ ᱡᱚᱢ ᱦᱩᱭᱩᱜ ᱠᱟᱱᱟ ᱵᱟᱹᱭᱦᱟᱹᱲ ᱥᱮᱫ ᱨᱮᱜᱮ ᱟᱫᱚ ᱚᱱᱟ ᱪᱮᱫ ᱠᱚ ᱢᱮᱱᱟ ᱱᱚᱜᱼᱚᱭ ᱵᱟᱹᱭᱦᱟᱹᱲ ᱥᱮᱫ ᱨᱮᱧ ᱫᱤᱥᱟᱹᱭ ᱫᱟ ᱡᱮ ᱞᱟᱦᱟ ᱛᱮᱦᱚᱸ ᱟᱹᱰᱤ ᱟᱭᱢᱟ ᱫᱤᱱ ᱠᱷᱚᱡ ᱠᱟᱱᱟ ᱵᱟᱹᱭᱦᱟᱹᱲ ᱥᱮᱫ ᱨᱮ ᱡᱚᱢ ᱫᱚ ᱟᱹᱰᱤ ᱜᱮ ᱥᱤᱵᱤᱞ ᱵᱩᱡᱷᱟᱹᱜᱼᱟ ᱟᱨ ᱢᱤᱫ ᱵᱟᱨ ᱦᱚᱲᱟᱜ ᱫᱚ ᱚᱱᱟ ᱥᱚᱠ ᱦᱚᱸ ᱛᱟᱦᱮᱱᱟ ᱡᱮ ᱵᱟᱹᱭᱦᱟᱹᱲ ᱨᱮᱧ ᱡᱚᱢᱟ ᱫᱟᱠᱟ ᱚᱱᱟ ᱟᱹᱰᱤ ᱡᱟᱹᱥᱛᱤ ᱜᱮ ᱱᱚᱜᱼᱚᱭ ᱵᱟᱹᱭᱦᱟᱹᱲ ᱨᱮᱦᱚᱸ ᱡᱟᱦᱟᱸ ᱴᱷᱮᱡ ᱜᱮ ᱫᱩᱲᱩᱵ ᱢᱮ ᱡᱟᱸᱜᱟ ᱦᱚᱸ ᱞᱚᱥᱚᱫ ᱜᱮᱛᱟᱢᱟ ᱪᱤᱠᱟᱹ ᱜᱮᱛᱟᱢ ᱛᱷᱚᱲᱟ ᱜᱟᱱ ᱟᱹᱨᱩᱥ ᱥᱟᱯᱟᱜ ᱢᱮ ᱟᱨ ᱢᱟ ᱡᱚᱢ ᱢᱮ ᱟᱹᱰᱤ ᱜᱮ ᱱᱟᱯᱟᱭ ᱵᱩᱡᱷᱟᱹᱜᱼᱟ ᱛᱷᱚᱲᱟ ᱜᱟᱱ ᱟᱨᱦᱚᱸ ᱚᱱᱮ ᱠᱚ ᱢᱮᱱᱟᱜᱼᱟ ᱟᱪᱟᱨ ᱠᱚ ᱛᱟᱦᱮᱱ ᱠᱷᱟᱡ ᱥᱮ ᱨᱟᱢᱲᱟ ᱫᱟᱹᱞ ᱠᱚ ᱛᱟᱦᱮᱱ ᱠᱷᱟᱡ ᱟᱨ ᱡᱟᱣᱜᱮ ᱩᱛᱩ ᱛᱟᱦᱮᱱ ᱠᱷᱟᱡ ᱟᱹᱞᱩ ᱵᱷᱟᱹᱡᱤ ᱠᱚᱦᱚᱸ ᱮᱠᱟᱞ ᱜᱮ ᱥᱤᱵᱤᱞᱟ ᱟᱨ ᱱᱮᱛᱟᱨ ᱠᱟᱛᱮᱫ ᱦᱚᱸ ᱱᱚᱜᱼᱚᱭ ᱠᱟᱴᱠᱚᱢ ᱦᱚᱸ ᱟᱹᱰᱤᱜᱟᱱ ᱠᱚ ᱧᱟᱢᱚᱜᱼᱟ ᱟᱫᱚ ᱠᱟᱴᱠᱟᱢ ᱦᱚᱸ ᱠᱟᱴᱠᱚᱢ ᱦᱚᱸ ᱮᱠᱟᱞᱮᱢ ᱵᱷᱟᱹᱡᱤ ᱞᱮᱠᱷᱟᱡᱽ ᱦᱟᱸᱜ ᱛᱷᱚᱲᱟ ᱛᱷᱚᱲᱟ ᱟᱨ ᱢᱟ ᱛᱟᱭᱱᱚᱢ ᱛᱮ ᱡᱚᱢᱮ ᱢᱮ ᱟᱨ ᱥᱟᱶ ᱥᱟᱶᱛᱮ ᱡᱮᱠᱷᱚᱱ ᱱᱮᱛᱟᱨ ᱢᱟ ᱦᱟᱹᱠᱩ ᱠᱚᱦᱚᱸ ᱟᱹᱰᱤ ᱜᱟᱱ ᱠᱚ ᱧᱟᱢᱚᱜᱼᱟ ᱫᱟᱜ ᱠᱚ ᱧᱩᱨᱩᱜ ᱠᱟᱱᱟ ᱛᱳ ᱦᱟᱹᱠᱩ ᱦᱚᱸ ᱮᱠᱟᱞ ᱤᱭᱟᱹᱭᱟᱢ ᱛᱷᱚᱲᱟ ᱜᱟᱱ ᱦᱟᱸᱜ ᱵᱷᱟᱹᱡᱤ ᱭᱮᱢ ᱥᱮ ᱨᱟᱥᱤ ᱭᱮᱢ ᱟᱨ ᱟᱢᱲᱟ ᱠᱚ ᱞᱟᱜᱟᱣᱟᱭ ᱢᱮ ᱛᱚ ᱮᱠᱟᱞ ᱜᱮ ᱟᱨᱦᱚᱸ ᱚᱱᱠᱟ ᱱᱟᱯᱟᱭ ᱠᱚ ᱵᱩᱡᱷᱟᱹᱜᱼᱟ ᱟᱫᱚ ᱟᱢᱜᱮ ᱦᱟᱸᱜ ᱞᱟᱹᱭᱢᱮ ᱚᱱᱛᱮ ᱟᱯᱮ ᱫᱚ ᱪᱮᱫ ᱞᱮᱠᱟ ᱵᱟᱹᱭᱦᱟᱹᱲ ᱠᱚ ᱥᱮᱫ ᱨᱮ ᱫᱟᱠᱟ ᱯᱮ ᱡᱚᱢ ᱵᱟᱲᱟᱭ ᱜᱮᱭᱟ ᱥᱮ ᱵᱟᱯᱮ ᱡᱚᱢ ᱵᱟᱲᱟᱭ-ᱟ
ᱩᱸ ᱪᱟ ᱟᱹᱰᱤ ᱢᱚᱡᱽ ᱮᱢ ᱞᱟᱹᱭ ᱠᱮᱜ-ᱟ ᱱᱚᱣᱟ ᱵᱟᱹᱭᱦᱟᱹᱲ ᱥᱮᱫ ᱨᱮ ᱫᱟᱠᱟ ᱟᱹᱰᱤ ᱢᱚᱡᱽ ᱟᱹᱰᱤ ᱥᱤᱵᱤᱞ ᱜᱮ ᱪᱟ, ᱛᱚ ᱦᱮᱸ ᱟᱞᱮ ᱥᱮᱫ ᱦᱚᱸ ᱚᱱᱠᱟ ᱜᱮ ᱠᱟᱹᱢᱤ ᱫᱤᱱ ᱢᱟ ᱮᱛᱮ ᱥᱮᱛᱟ ᱨᱮᱠᱚ ᱪᱟᱞᱟᱣ ᱪᱟᱵᱟᱜ ᱛᱮ ᱵᱟᱵᱟ ᱦᱚᱲ ᱠᱚᱢᱟ ᱱᱟᱦᱮᱞ ᱠᱚᱢ ᱤᱫᱤᱭᱟ ᱪᱮᱫ ᱠᱚ ᱟᱲᱮ ᱠᱚ ᱯᱤᱰᱟᱹ ᱠᱚ ᱥᱮᱢᱟᱣ ᱦᱩᱭᱩᱜᱼᱟ ᱟᱫᱚ ᱞᱟᱦᱟ ᱨᱮᱜᱮ ᱟᱫᱚ ᱵᱤᱨᱤᱫ ᱟᱨ ᱢᱳᱰᱷᱟ ᱟᱨ ᱫᱟᱹᱛᱟᱹᱱᱤ ᱵᱟᱲᱟ ᱠᱟᱛᱮᱜ ᱥᱮ ᱚᱱᱛᱮ ᱨᱮ ᱫᱟᱹᱛᱟᱹᱱᱤ ᱵᱟᱲᱟ ᱠᱚ ᱢᱟ ᱟᱫᱚ ᱟᱨ ᱚᱛ ᱠᱚᱫᱚ ᱫᱚ ᱥᱮᱛᱟᱜ ᱨᱮ ᱩᱱ ᱡᱚᱜ ᱜᱤᱰ ᱟᱠᱚ ᱫᱟᱠᱟ ᱩᱛᱩ ᱭᱟ ᱠᱚ ᱩᱱᱠᱩ ᱫᱚ ᱚᱱᱟᱛᱮ ᱛᱤᱱᱟᱹᱜ ᱟᱨᱚᱸ ᱦᱟᱸᱰᱮ ᱠᱚ ᱠᱟᱹᱢᱤ ᱵᱚᱫᱚᱞ ᱦᱟᱸᱰᱮ ᱠᱚ ᱦᱤᱡᱩ ᱢᱟ ᱟᱹᱰᱤ ᱞᱮᱴ ᱦᱩᱭᱩᱜᱼᱟ ᱛᱚ ᱟᱫᱚ ᱱᱩᱠᱩ ᱫᱚ ᱡᱚᱛᱚ ᱫᱟᱜ ᱠᱚ ᱫᱟᱠᱟ ᱠᱚ ᱪᱮᱫ ᱠᱚ ᱠᱟᱱᱟ ᱥᱟᱢᱟᱱ ᱠᱚ ᱡᱚᱛᱚ ᱩᱱᱠᱚ ᱫᱚᱠᱚ ᱫᱤᱯᱤᱞ ᱫᱟᱲᱮᱭᱟᱜ-ᱟ ᱚᱱᱛᱮ ᱜᱮ ᱫᱟᱠᱟ ᱟᱫᱚ ᱚᱱᱮ ᱚᱱᱠᱟᱢ ᱞᱟᱹᱭ ᱠᱮᱫ ᱜᱮ ᱟᱹᱰᱤ ᱢᱚᱡᱽ ᱜᱮ ᱚᱱᱛᱮ ᱨᱮ ᱟᱹᱰᱤ ᱨᱟᱹᱥᱠᱟᱹ ᱵᱟᱝ ᱫᱚ ᱵᱚᱪᱷᱚᱨ ᱨᱮ ᱚᱱᱠᱟ ᱥᱚᱢᱚᱭ ᱢᱤᱫ ᱫᱷᱚᱢ ᱜᱮ ᱧᱟᱢᱚᱜᱼᱟ ᱢᱤᱫ ᱫᱟᱜ ᱜᱮ ᱛᱷᱚᱲᱟ ᱫᱤᱱ ᱠᱚᱹᱢᱤ ᱛᱟᱠ ᱟᱫᱚ ᱱᱚᱝᱠᱟᱱ ᱜᱮ ᱟᱞᱮ ᱦᱚᱸ ᱟᱹᱰᱤ ᱢᱚᱡᱽ ᱦᱟᱱᱛᱮ ᱨᱮᱠᱚ ᱡᱚᱢ ᱩᱠᱩ ᱚᱱᱮᱢ ᱢᱮᱱ ᱠᱮᱫ ᱠᱟ ᱡᱟᱸᱜᱟ ᱞᱚᱥᱚᱜ ᱜᱮᱛᱟᱢᱟ ᱥᱮ ᱪᱤᱠᱟᱹ ᱜᱮᱛᱟᱢᱟ ᱱᱟᱥᱮ ᱫᱟᱜ ᱟᱫᱟᱢ ᱟᱨ ᱫᱟᱠᱟ ᱡᱚᱢ ᱮᱦᱚᱵᱱᱟ ᱟᱫᱚ ᱚᱱᱮ ᱠᱚ ᱢᱮᱱᱟ ᱟᱹᱰᱤ ᱥᱤᱵᱤᱞ ᱜᱮᱭᱟ ᱚᱱᱛᱮᱱᱟᱜ ᱥᱚ ᱤᱧ ᱦᱚᱧ ᱡᱚᱢ ᱵᱟᱲᱟ ᱠᱟᱫ ᱜᱮᱭᱟ ᱦᱟᱜ ᱟᱨ ᱚᱱᱟ ᱟᱞᱩ ᱚᱱᱟ ᱩᱞ ᱟᱢᱥᱤ ᱠᱚ ᱛᱟᱦᱮᱱᱟ ᱛᱷᱚᱲᱟ ᱜᱟᱱ ᱟᱹᱰᱤ ᱢᱚᱡᱽ ᱠᱚ ᱤᱭᱟᱹ ᱠᱟᱜᱼᱟ ᱟᱫᱚ ᱟᱹᱰᱤ ᱢᱚᱡᱽ ᱜᱮ ᱟᱹᱭᱠᱟᱹᱜ ᱜᱮᱭᱟ ᱟᱪᱪᱷᱟ ᱢᱤᱫᱴᱮᱝ ᱚᱱᱟᱨᱮ ᱠᱩᱞᱤᱢ ᱛᱟᱞᱟᱝ ᱟᱹᱧ ᱵᱚᱞᱮ ᱟᱪᱪᱷᱟ ᱟᱯᱮ ᱥᱮᱫ ᱯᱮ ᱦᱩᱨᱩ ᱯᱮ ᱨᱚᱦᱚᱭᱟ ᱟᱫᱚ ᱟᱫᱚᱢ ᱦᱚᱲᱤᱧ ᱧᱮᱞ ᱠᱟᱫ ᱠᱚᱣᱟ ᱵᱚᱞᱮ ᱟᱫᱚᱢ ᱥᱮᱫ ᱫᱚ ᱯᱤᱰᱟᱹ ᱦᱚᱸ ᱵᱟᱠᱚ ᱥᱟᱢᱟᱜ ᱼᱟ ᱟᱫᱚ ᱱᱚᱣᱟ ᱥᱤᱥᱴᱮᱢ ᱟᱯᱮ ᱥᱮᱫ ᱨᱮ ᱢᱮᱱᱟᱜ ᱟᱥᱮ ᱵᱟᱹᱱᱩᱜᱼᱟ ᱟᱨ ᱟᱯᱮ ᱥᱮᱫ ᱫᱚ ᱵᱚᱞᱮ ᱠᱷᱮᱛ ᱵᱚᱞᱮ ᱪᱮᱫ ᱞᱮᱠᱟ ᱠᱚ ᱥᱤᱭᱟᱜᱼᱟ ᱚᱱᱟ ᱟᱫᱚᱢ ᱥᱮᱫ ᱫᱩᱢᱠᱟ ᱥᱮᱫ ᱤᱧ ᱪᱟᱞᱟᱣ ᱞᱮᱱᱟ ᱵᱚᱞᱮ ᱚᱱᱛᱮ ᱫᱚ ᱩᱱᱠᱩ ᱫᱚ ᱨᱚᱦᱚ ᱱᱚᱣᱟ ᱫᱷᱩᱲᱤ ᱨᱮᱫᱚ ᱵᱟᱠᱚ ᱥᱤ ᱞᱟᱦᱩᱫ ᱠᱟᱜᱼᱟ ᱫᱟᱜ ᱠᱚ ᱯᱮᱨᱮᱡᱚᱜᱼᱟ ᱟᱨ ᱫᱚᱦᱚ ᱠᱟᱜ ᱟᱠᱚ ᱚᱱᱟ ᱨᱮᱠᱚ ᱯᱟᱲᱟᱜᱟ ᱚᱱᱟ ᱨᱮᱠᱚ ᱡᱟᱵᱚᱴᱟ ᱥᱮᱭᱟᱜ ᱛᱟᱠᱚᱣᱟ ᱵᱚᱞᱮ ᱚᱱᱟ ᱫᱚ ᱢᱮᱱᱟᱜᱼᱟ ᱟᱨ ᱟᱞᱮ ᱱᱚ ᱫᱚᱠᱟ ᱵᱚᱞᱮ ᱥᱤᱛᱩᱝ ᱨᱮᱜᱮ ᱠᱚ ᱪᱟᱵᱟ ᱵᱟᱨ ᱫᱚᱢ ᱜᱟᱱ ᱫᱚ ᱟᱨ ᱛᱟᱭᱚᱢ ᱛᱮᱫᱚ ᱛᱷᱚᱲᱟ ᱛᱷᱚᱲᱟ ᱛᱷᱚᱲᱤ ᱞᱟᱜᱟᱣ ᱵᱟᱲᱟᱜ ᱜᱮ ᱚᱱᱮ ᱚᱱᱠᱟ ᱢᱮᱱᱟᱜᱼᱟ ᱟᱨ ᱟᱯᱮ ᱥᱮᱫ ᱫᱚ ᱪᱮᱫ ᱞᱮᱠᱟ ᱱᱚᱣᱟ ᱥᱤᱥᱴᱮᱢ ᱢᱮᱱᱟᱜᱼᱟ ᱛᱚᱲᱟᱢ ᱞᱟᱹᱭ ᱞᱟᱝᱟ
ᱟᱪᱪᱷᱟ ᱟᱹᱰᱤ ᱱᱟᱯᱟᱭ ᱱᱚᱰᱮ ᱠᱩᱠᱞᱤᱢ ᱫᱚᱦᱚ ᱠᱮᱫᱼᱟ ᱟᱨ ᱟᱹᱰᱤ ᱱᱟᱯᱟᱭᱢ ᱞᱟᱹᱭ ᱠᱮᱫᱟ ᱡᱮ ᱟᱯᱮ ᱥᱮᱫ ᱦᱚᱸ ᱱᱚᱜᱼᱚᱭ ᱚᱱᱠᱟᱜᱮ ᱟᱞᱮ ᱥᱮᱫ ᱞᱮᱠᱟ ᱜᱮ ᱠᱚ ᱡᱚᱢᱟ ᱵᱟᱹᱭᱦᱟᱹᱲ ᱨᱮ ᱫᱟᱠᱟ ᱠᱚᱸᱦᱚᱸ ᱟᱨ ᱟᱞᱮᱮᱥᱮᱫ ᱫᱚ ᱱᱚᱜ-ᱚᱭ ᱟᱹᱰᱤ ᱜᱟᱱ ᱜᱮ ᱠᱟᱴᱠᱚᱢ ᱠᱚ-ᱠᱚ ᱡᱚᱢ ᱠᱚᱣᱟ ᱟᱨ ᱥᱮ ᱚᱱᱟ ᱵᱟᱫ ᱠᱟᱛᱮ ᱠᱟᱱᱴᱷᱟᱲ ᱵᱤᱞᱤ ᱱᱮᱛᱟᱨ ᱢᱟ ᱵᱤᱞᱤᱜ ᱠᱟᱱᱟᱱ ᱚᱱᱟ ᱠᱚᱦᱚᱸ ᱵᱟᱹᱭᱦᱟᱹᱲ ᱥᱮᱫ ᱮᱢ ᱤ ᱠᱟᱜᱼᱟ ᱠᱷᱟᱹᱡᱟᱹᱲᱤ ᱥᱟᱞᱟᱜ ᱮᱢ ᱡᱚᱢᱟ ᱛᱚ ᱟᱹᱰᱤ ᱱᱟᱯᱟᱭ ᱵᱩᱡᱷᱟᱹᱜᱼᱟ ᱟᱫᱚ ᱦᱮᱸ ᱟᱹᱰᱤ ᱱᱟᱯᱟᱭ ᱱᱚᱰᱮ ᱠᱩᱠᱞᱤᱢ ᱫᱚᱦᱚ ᱠᱮᱜᱼᱟ ᱡᱮ ᱪᱮᱫ ᱞᱮᱠᱟ ᱟᱞᱮ ᱥᱮᱫ ᱫᱚ ᱦᱩᱲᱩ ᱠᱚ ᱨᱚᱦᱚᱭᱟ? ᱥᱮ ᱪᱮᱫ ᱼᱼ ᱚᱠᱟ ᱯᱤᱰᱷᱦᱮᱹ ᱠᱚᱠᱚ ᱥᱟᱢᱟᱜᱟ। ᱟᱫᱚ ᱟᱞᱮᱥᱭᱟᱜ ᱵᱟᱨᱮᱛᱮ ᱡᱚᱠᱷᱚᱱᱤᱧ ᱞᱟᱹᱭᱟ ᱛᱚ ᱚᱱᱟ ᱢᱮᱛᱟᱜ ᱢᱮ ᱱᱮᱛᱟᱨ ᱢᱟ ᱠᱩᱲᱤ ᱠᱚᱜᱮ ᱼᱼ ᱞᱟᱥᱮᱨ ᱵᱟᱲᱟ ᱦᱩᱭ ᱠᱟᱛᱮᱫ ᱱᱚᱜᱼᱚᱭ ᱵᱟᱹᱭᱦᱟᱹᱲ ᱥᱮᱫ ᱜᱮ ᱢᱚᱦᱰᱷᱟ ᱵᱟᱲᱟ ᱦᱩᱭᱩᱜᱼᱟ। ᱟᱨ ᱵᱟᱹᱭᱦᱟᱹᱲ ᱥᱮᱫ ᱪᱟᱞᱟᱣ ᱠᱟᱛᱮᱜ ᱱᱚᱜᱼᱚᱭ ᱯᱤᱰᱟᱹ ᱫᱚ ᱥᱟᱢᱟᱜ ᱜᱮᱭᱟ ᱟᱞᱮᱥᱮᱫ ᱫᱚ ᱛᱟᱢ ᱟᱹᱰᱤ ᱪᱮᱛᱟᱱ ᱫᱚ ᱵᱟᱝ ᱞᱟᱛᱟᱨ ᱞᱟᱛᱟᱨ ᱜᱮ। ᱡᱮᱢᱚᱱ ᱨᱚᱦᱚᱭ ᱡᱩᱛᱩᱜ ᱞᱮᱠᱟ। ᱵᱚᱞᱮ ᱛᱤᱱᱟᱹᱜ ᱦᱟᱹᱵᱤᱡ ᱫᱟᱜ ᱦᱮᱱᱟᱹ ᱤᱱᱟᱹᱜ ᱫᱷᱟᱹᱨᱤᱡ ᱜᱮ ᱟᱢ ᱫᱚ ᱥᱟᱢᱟᱝ ᱢᱮ ᱟᱹᱰᱤ ᱡᱟᱹᱥᱛᱤ ᱪᱮᱛᱟᱱ ᱫᱚ ᱵᱟᱠᱚ ᱥᱟᱢᱟᱜᱟ। ᱟᱨᱠᱷᱟ ᱡᱚᱛᱚ ᱯᱤᱰᱷᱟᱹ ᱜᱮ ᱤᱭᱟᱹᱜᱼᱟ। ᱛᱚᱝ ᱩᱱᱤ ᱦᱟᱱᱛᱮ ᱠᱷᱚᱱ ᱥᱟᱢᱟᱜᱟ ᱟᱢ ᱦᱚᱸ ᱚᱱᱟᱛᱮ ᱠᱷᱚᱱ ᱥᱟᱢᱟᱝᱟ ᱛᱚ ᱯᱤᱰᱷᱟᱹ ᱜᱮ ᱵᱟᱹᱭ ᱵᱟᱸᱭ ᱛᱮᱢ ᱤᱭᱟᱹ ᱪᱟᱵᱟᱭᱟ। ᱟᱫᱚ ᱚᱱᱟ ᱜᱮᱛᱚ ᱱᱚᱣᱟ ᱯᱤᱰᱷᱟᱹ ᱫᱚ ᱚᱱᱠᱟ ᱫᱚ ᱵᱟᱠᱚ ᱥᱚᱢᱟᱜᱟ ᱟᱞᱮ ᱥᱮᱫ ᱫᱚ ᱛᱷᱚᱲᱟ ᱛᱷᱚᱲᱟ ᱠᱚ ᱥᱟᱢᱟᱜᱟ ᱡᱟᱛᱮ ᱚᱱᱠᱟ ᱤᱭᱟᱹ ᱵᱟᱝ ᱤᱭᱟᱹᱜ ᱞᱮᱠᱟ। ᱡᱟᱛᱮ ᱵᱚᱞᱮ ᱯᱤᱰᱷᱟᱹ ᱠᱚ ᱵᱟᱝ ᱟᱫᱚᱜ ᱞᱮᱠᱟ ᱟᱫᱚ ᱚᱱᱮ ᱚᱱᱠᱟ ᱠᱚ ᱥᱟᱢᱟᱜᱟ ᱦᱟᱸᱜ। ᱟᱨ ᱤᱱᱟᱹ ᱵᱟᱛ ᱠᱟ ᱼᱼ ᱛᱮᱦᱚᱸ ᱚᱠᱟᱴᱟᱜ ᱠᱩᱠᱞᱤᱢ ᱫᱚᱦᱚ ᱠᱮᱫᱼᱟ ᱡᱮ ᱟᱞᱮᱥᱮᱫ ᱫᱚ ᱪᱮᱫ ᱞᱮᱠᱟ ᱦᱩᱲᱩ ᱠᱚ ᱨᱚᱦᱚᱭᱟ᱾ ᱵᱚᱞᱮ ᱞᱟᱦᱟᱛᱮ ᱞᱮᱠᱟ ᱥᱮ ᱚᱠᱟᱢ ᱞᱟᱹᱭ ᱠᱮᱫᱟ ᱡᱮ ᱟᱢ ᱚᱠᱟ ᱥᱮᱫ ᱚᱱᱟ ᱦᱟᱱᱛᱮ ᱨᱮ ᱼᱼ ᱡᱮ ᱚᱱᱛᱮ ᱫᱚ ᱡᱩᱫᱟᱹ ᱜᱮ ᱦᱩᱲᱩ ᱠᱚ ᱨᱚᱦᱚᱭᱟ। ᱮᱻ ᱪᱮᱫ ᱞᱮᱠᱟᱢ ᱞᱟᱹᱭ ᱠᱮᱜᱼᱟ ᱦᱟᱸᱜ ᱚᱱᱟ ᱵᱟᱹᱧ ᱫᱤᱥᱟᱹ ᱫᱟᱲᱮᱭᱟᱜ ᱠᱟᱱᱟ ᱟᱫᱚ ᱤᱧᱟᱹᱜ ᱦᱩᱫᱤᱥ ᱨᱮ ᱯᱟᱥᱮᱡ ᱼᱼ
ᱦᱮᱸ ᱨᱚᱲ ᱵᱮᱱ
ᱦᱮᱸ ᱢᱮᱱᱫᱟᱹᱧ ᱪᱮᱫ ᱞᱮᱠᱟ ᱠᱚ ᱨᱚᱦᱚᱭᱟ? ᱫᱚ ᱦᱟᱸᱜ ᱡᱩᱫᱟᱹ ᱜᱮᱢ ᱢᱮᱱ ᱠᱮᱫᱟ।
ᱴᱷᱤᱠ ᱜᱮ ᱵᱚᱞᱮ ᱨᱚᱦᱚᱭ ᱫᱚ ᱴᱷᱤᱠ ᱨᱚᱦᱭᱟ ᱵᱚᱞᱮ ᱟᱫᱚ ᱼᱼ ᱥᱤ ᱨᱮᱭᱟᱜ ᱵᱚᱞᱮ ᱵᱚᱥᱮ ᱵᱚᱞᱮ ᱟᱞᱮ ᱱᱟᱠᱷᱟ ᱫᱚ ᱵᱚᱞᱮ ᱱᱮᱛᱟᱨ ᱫᱤᱱ ᱨᱮ ᱼᱼ ᱥᱮᱫᱟᱭ ᱫᱩᱧ ᱫᱤᱥᱭᱟ ᱵᱚᱞᱮ ᱚᱱᱟ ᱫᱟᱜ ᱠᱚᱨᱮ ᱠᱚ ᱤᱭᱮᱫ ᱠᱟᱱ ᱛᱟᱦᱮᱸᱱᱟ ᱫᱟᱜ ᱠᱚᱠᱚ ᱯᱟᱲᱟᱣᱮᱫ ᱫᱟᱜ ᱠᱚᱨᱮ ᱠᱳᱞ ᱡᱟᱵᱚᱨ ᱫᱚᱦᱚ ᱠᱟᱜᱼᱟ ᱠᱚ ᱵᱟᱨᱯᱮ ᱫᱤᱱ ᱟᱨ ᱼᱼ ᱟᱨ ᱱᱮᱛᱟᱨ ᱫᱚ ᱟᱞᱮ ᱥᱮᱫ ᱫᱚ ᱵᱚᱞᱮ ᱚᱱᱟ ᱨᱚᱦᱚᱲ ᱨᱮᱜᱮ ᱚᱱᱟ ᱫᱷᱩᱲᱤ ᱨᱮᱜᱮ ᱼᱼ ᱠᱩᱥᱤ ᱞᱮᱠᱟ ᱠᱟ ᱠᱚ ᱠᱷᱮᱛ ᱵᱟᱨ ᱜᱟᱱ ᱟᱨ ᱪᱮᱫᱟᱜ ᱡᱮ ᱵᱚᱞᱮ ᱱᱟᱥᱮᱭᱟᱜ ᱪᱮᱛᱟᱱ ᱨᱮᱫᱚ ᱫᱟᱜ ᱯᱮᱨᱮᱡ ᱞᱮᱱᱠᱷᱟᱱ ᱱᱟᱥᱮᱭᱟᱜ ᱛᱮᱜᱮ ᱵᱚᱞᱮ ᱟᱨ ᱚᱱᱚᱛᱮᱧ ᱪᱟᱞᱟᱣ ᱞᱮᱱᱟ ᱵᱚᱞᱮ ᱚᱱᱛᱮ ᱫᱚ ᱪᱮᱛᱟᱱ ᱦᱚᱸ ᱵᱚᱞᱮ ᱥᱮᱫᱮ ᱞᱮᱠᱟ ᱜᱮ ᱢᱮᱱᱟᱜᱼᱟ ᱮᱠᱫᱚᱢ। ᱫᱟᱜ ᱨᱮᱠᱚ ᱯᱟᱲᱟᱜᱟ ᱫᱟᱜ ᱨᱮᱠᱚ ᱡᱟᱵᱚᱨ ᱫᱚᱦᱚ ᱠᱟᱜᱼᱟ ᱚᱱᱮ ᱚᱱᱠᱟ ᱵᱚᱞᱮ ᱟᱨ ᱼᱼ ᱵᱚᱞᱮ ᱵᱚᱫᱚᱞᱱᱟ ᱰᱷᱮᱨ ᱟᱨ ᱚᱱᱛᱮ ᱟᱨ ᱯᱮᱥᱮᱫ ᱫᱚ ᱪᱮᱫ ᱞᱮᱠᱟ ᱵᱚᱞᱮ ᱥᱮᱫᱟᱭᱟᱜ ᱞᱮᱠᱟᱜᱮ ᱡᱮ ᱱᱤᱛᱚᱜ ᱦᱚᱸ ᱥᱤ ᱼᱼ ᱥᱤ ᱥᱤᱭᱳᱜ ᱥᱤ ᱦᱩᱭᱩᱜ ᱠᱟᱱᱟ ᱥᱮ ᱱᱮᱛᱟᱨ ᱡᱩᱫᱟᱹ ᱨᱚᱲ ᱨᱮᱯᱮ ᱥᱤ ᱨᱩᱣᱟᱹᱲ ᱠᱟᱜ ᱠᱟᱱᱟ।
ᱟᱪᱪᱷᱟ ᱟᱹᱰᱤ ᱱᱟᱯᱟᱭ ᱱᱚᱰᱮ ᱠᱩᱠᱞᱤᱢ ᱫᱚᱦᱚ ᱠᱮᱜᱼᱟ। ᱟᱨ ᱟᱞᱮ ᱥᱮᱫ ᱦᱚᱸ ᱱᱚᱜᱼᱚᱭ ᱚᱱᱠᱟ ᱠᱟᱱ ᱜᱮᱭᱟ ᱢᱮᱛᱟᱜ ᱢᱮ ᱼᱼ ᱮᱻ ᱥᱤᱛᱩᱝ ᱫᱤᱱ ᱥᱚᱢᱚᱭ ᱦᱚᱸ ᱟᱫᱚᱢ ᱦᱚᱲ ᱫᱚᱠᱚ ᱥᱤ ᱠᱟᱜᱼᱟ। ᱟᱨ ᱟᱞᱮ ᱥᱮᱫ ᱫᱚ ᱱᱚᱜᱼᱚᱭ ᱡᱮ ᱱᱤᱛᱚᱜ ᱡᱚᱠᱷᱚᱱ ᱦᱩᱲᱩ ᱠᱚ ᱪᱟᱥ ᱵᱟᱜᱟᱜᱼᱟ ᱟᱨ ᱦᱩᱲᱩ ᱠᱚ ᱡᱚᱠᱷᱚᱱ ᱠᱚ ᱪᱟᱥ ᱵᱟᱜᱟᱜᱼᱟ ᱢᱮᱛᱟᱜ ᱢᱮ ᱩᱱᱠᱩ ᱫᱚ ᱤᱱᱟᱹ ᱨᱮᱠᱚ ᱼᱼ ᱥᱤᱭᱤᱭᱟ ᱵᱚᱞᱮ ᱡᱟᱦᱟᱱᱟᱜ ᱠᱚ ᱪᱟᱥᱼᱵᱟᱥ ᱠᱷᱟᱡ ᱵᱷᱩᱴ ᱢᱟᱥᱨᱤ ᱠᱮᱥᱟᱹᱨᱤ। ᱜᱩᱦᱩᱢ ᱛᱩᱲᱤ ᱠᱚ ᱱᱚᱣᱟ ᱠᱚ ᱡᱚᱠᱷᱚᱱ ᱠᱚ ᱪᱟᱥᱟ ᱛᱚ ᱱᱮᱛᱟᱨ ᱨᱮᱠᱚ ᱥᱤᱫᱚᱦᱚ ᱠᱟᱜᱼᱟ। ᱟᱫᱚ ᱚᱱᱟ ᱫᱚ ᱛᱟᱦᱮᱸᱭᱮᱱᱟ ᱦᱟᱱᱟ ᱫᱤᱱ ᱫᱷᱟᱹᱨᱤᱡ ᱟᱨ ᱤᱱᱟᱹ ᱵᱟᱫ ᱠᱟ ᱠᱟᱛᱮᱫ ᱦᱟᱸᱜ ᱚᱠᱚᱭ ᱠᱚᱫᱚ ᱵᱟᱠᱚ ᱪᱟᱥ ᱵᱟᱲᱟᱭᱟ ᱚᱱᱟ ᱠᱚ᱾ ᱩᱱᱠᱩ ᱦᱚᱸᱠᱚ ᱥᱤ ᱞᱟᱹᱜᱩᱫ ᱠᱟᱜ ᱜᱮᱭᱟ ᱚᱱᱟ ᱥᱤᱛᱩᱝᱤᱱ ᱥᱚᱢ ᱨᱮ ᱡᱩᱫ ᱩᱱᱠᱩᱣᱟᱜ ᱢᱡᱽ ᱡᱮᱚᱢᱚᱭ ᱧᱟᱢᱼᱟ। ᱞᱟᱢᱚᱜ-ᱟ ᱛᱚ ᱩᱱ ᱥᱚᱢᱚᱭ ᱨᱮ ᱢᱤᱫ ᱫᱷᱟᱢ ᱠᱩᱥᱤ ᱠᱟᱜᱼᱟ। ᱟᱨ ᱥᱮ ᱵᱟᱨᱫᱚᱢ ᱠᱟᱛᱮᱫ ᱠᱚ ᱥᱤ ᱠᱟᱜᱼᱟ ᱟᱫᱚ ᱤᱱᱟᱹ ᱡᱚᱠᱷᱚᱱᱮ ᱮᱢ ᱥᱤ ᱠᱟᱜᱼᱟ ᱯᱷᱤᱨ ᱛᱚ ᱟᱢ ᱫᱚ ᱥᱤᱫᱷᱟᱹ ᱼᱼ ᱟᱢᱫᱚᱢ ᱞᱚᱥᱚᱫᱟ ᱟᱨ ᱞᱚᱥᱚᱫ ᱠᱟᱛᱮᱫ ᱢᱟ ᱛᱟᱭᱚᱢ ᱛᱮ ᱫᱚ ᱨᱚᱦᱚᱭ ᱢᱮ। ᱟᱫᱚ ᱞᱟᱦᱟ ᱛᱮᱫᱚ ᱚᱱᱠᱟᱜᱤᱧ ᱫᱤᱥᱟᱹᱭᱮᱫᱟ ᱤᱧᱦᱚ ᱡᱮ ᱚᱱᱠᱟ ᱜᱮ ᱩᱱ ᱥᱚᱢᱚᱭ ᱜᱮᱠᱚ ᱯᱟᱲᱟᱜᱮᱫ ᱼᱼ ᱠᱟᱱ ᱛᱟᱦᱮᱱᱟ ᱩᱱ ᱥᱚᱢᱚᱭ ᱫᱚᱠᱚ ᱡᱟᱵᱚᱴᱮᱜ ᱠᱟᱱ ᱛᱟᱦᱮᱱᱟ। ᱟᱨ ᱵᱟᱨ ᱯᱮ ᱫᱤᱱ ᱢᱟᱞ ᱮ ᱛᱤᱦᱤᱧᱮ ᱯᱟᱲᱦᱟᱜ ᱠᱮᱫᱟ ᱛᱚ ᱛᱤᱦᱤᱧ ᱫᱚ ᱚᱱᱠᱟ ᱜᱮ ᱛᱟᱦᱮᱱᱟ ᱵᱟᱨ ᱯᱮ ᱫᱤᱱ ᱫᱚ। ᱟᱨ ᱯᱷᱤᱨ ᱟᱨᱦᱚᱸ ᱵᱟᱨ ᱜᱟᱯᱟ ᱢᱮᱭᱟᱝ ᱟᱨᱦᱚᱸ ᱡᱟᱵᱚᱴᱟᱭ ᱚᱱᱟ ᱤᱱᱠᱟᱹ ᱜᱮ ᱛᱟᱦᱮᱱᱟ ᱵᱚᱞᱮ ᱜᱷᱟᱥ ᱠᱚᱫᱚ ᱥᱤᱭᱟ ᱪᱟᱵᱟᱜ ᱠᱟᱱ ᱛᱟᱦᱮᱱᱟ ᱟᱨ ᱚᱱᱟᱜᱮ ᱠᱷᱟᱫᱽ ᱵᱮᱱᱟᱜ ᱠᱟᱱ ᱛᱟᱦᱮᱱᱟ ᱟᱨ ᱠᱷᱟᱫᱽ ᱵᱮᱱᱟᱣ ᱞᱮᱱᱠᱷᱟᱱ ᱚᱱᱟᱜᱮᱛᱮ ᱪᱟᱥᱵᱟᱥ ᱦᱚᱸ ᱟᱹᱰᱤ ᱱᱟᱯᱟᱭ ᱦᱩᱭᱩᱜ ᱠᱟᱱ ᱛᱟᱦᱮᱱᱟ ᱟᱨ ᱤᱱᱟᱹ ᱵᱟᱫᱽ ᱠᱟᱛᱮᱫ ᱡᱚᱠᱷᱚᱱ ᱦᱟᱸᱜ ᱢᱮᱛᱟᱜ ᱢᱮ ᱞᱚᱥᱚᱫᱟ ᱛᱚ ᱟᱨᱦᱚᱸ ᱛᱤᱱᱟᱹᱜ ᱫᱤᱱ ᱵᱟᱫ ᱪᱚ ᱞᱚᱥᱚᱫ ᱛᱚ ᱟᱨᱦᱚ ᱛᱤᱱᱟᱹᱜ ᱫᱤᱱ ᱵᱟᱫᱪᱚᱭ ᱞᱚᱥᱚᱫᱟ ᱟᱫᱚ ᱡᱟᱵᱚᱴ ᱠᱟᱛᱮᱢ ᱫᱚᱦᱚ ᱠᱟᱜᱟ ᱠᱷᱟᱱ ᱛᱤᱱᱟᱹᱜ ᱜᱷᱟᱥ ᱛᱟᱸᱦᱮᱱᱟ ᱡᱚᱛᱚ ᱥᱮᱭᱟ ᱪᱟᱵᱟ ᱟ ᱵᱷᱤᱛᱨᱤ ᱨᱮᱜᱮ ᱟᱨ ᱥᱮᱭᱟ ᱪᱟᱵᱟ ᱞᱮᱱᱠᱷᱟᱱ ᱚᱱᱟᱜᱮ ᱠᱷᱟᱫᱽ ᱵᱮᱱᱟᱜᱼᱟ ᱛᱚ ᱦᱟᱱᱛᱮ ᱟᱹᱰᱤ ᱱᱟᱯᱟᱭ ᱦᱩᱲᱩ ᱦᱚᱸ ᱦᱩᱭᱩᱜᱼᱟ ᱟᱫᱚ ᱚᱱᱮ ᱚᱱᱠᱟ ᱠᱚ ᱤᱭᱮᱫ ᱠᱟᱱ ᱛᱟᱦᱮᱱᱟ ᱟᱫᱚ ᱚᱱᱮ ᱚᱱᱠᱟ ᱠᱚ ᱤᱭᱟ. ᱜ ᱠᱟᱱ ᱛᱟᱸᱦᱮᱱᱟ ᱞᱟᱦᱟ ᱛᱮᱫᱚ ᱟᱨ ᱱᱮᱛᱟᱨ ᱠᱟᱛᱮᱧ ᱧᱮᱞᱮᱫ ᱠᱚᱣᱟ ᱵᱚᱞᱮ ᱛᱩᱨᱟᱹᱛ ᱛᱩᱨᱟᱹᱛ ᱜᱮ ᱡᱟᱦᱟᱱᱟᱜ ᱡᱤᱱᱤᱥ ᱦᱩᱭᱩᱜ ᱠᱟᱱᱟ ᱥᱤᱛᱩᱝ ᱫᱤᱱ ᱥᱚᱢᱚᱭ ᱨᱮ ᱡᱚᱛᱚ ᱜᱷᱟᱥ ᱠᱚ ᱜᱚᱡ ᱪᱟᱵᱟ ᱠᱟᱱᱟ ᱟᱨ ᱱᱮᱛᱟᱨ ᱫᱤᱱ ᱫᱚ ᱠᱷᱟᱹᱞᱤ ᱠᱚ ᱡᱟᱵᱚᱴᱟ ᱟᱨᱠᱚ ᱞᱚᱥᱚᱫᱟ ᱟᱨᱠᱚ ᱨᱚᱦᱚᱭ ᱛᱟᱵ ᱩᱛᱟᱹᱨᱟ ᱢᱤᱫ ᱫᱤᱱ ᱨᱮᱜᱮ ᱢᱤᱫ ᱫᱷᱟᱣ ᱨᱮᱜᱮ ᱡᱟᱵᱚᱴ ᱞᱚᱥᱚᱫ ᱨᱚᱦᱚᱭ ᱛᱟᱵ ᱢᱚᱰᱦᱟ ᱩᱛᱟᱹᱨ ᱟᱫᱚ ᱚᱱᱟ ᱦᱚᱸ ᱴᱷᱤᱠ ᱜᱮᱭᱟ ᱵᱚᱞᱮ ᱢᱤᱫ ᱟᱫᱚ ᱚᱱᱟ ᱦᱚ ᱴᱷᱤᱠ ᱜᱮᱭᱟ ᱵᱚᱞᱮ ᱢᱤ ᱫᱤᱱ ᱨᱮᱜᱮ ᱟᱫᱚ ᱱᱚᱣᱟ ᱫᱚ ᱱᱮᱛᱟᱨ ᱠᱟᱛᱮᱫᱚ ᱫᱚ ᱱᱚᱭᱼᱚᱭ ᱛᱮ ᱥᱟᱦᱟᱨ ᱠᱚ ᱟᱹᱰᱤ ᱡᱟᱥᱛᱤ ᱡᱟᱹᱛᱤ ᱵᱟᱦᱟᱞ ᱱᱟ ᱦᱟᱱᱟ ᱥᱟᱦᱟᱨ ᱱᱚᱣᱟ ᱥᱟᱦᱟᱨ ᱟᱹᱰᱤᱜᱟᱱ ᱠᱚ ᱟᱹᱜᱩᱭᱟ ᱟᱫᱚ ᱚᱱᱟ ᱤᱭᱟᱹᱛᱮ ᱱᱚᱜᱼᱚᱭ ᱦᱟᱸᱜ ᱢᱮᱛᱟᱜ ᱢᱮ ᱱᱮᱛᱟᱨ ᱠᱟᱛᱮᱫ ᱚᱱᱠᱟ ᱵᱟᱠᱚ ᱞᱚᱥᱚᱫ ᱦᱚᱪᱚᱭᱟ ᱪᱮᱫᱟᱜ ᱛᱮ ᱚᱱᱟ ᱤᱭᱟᱹ ᱠᱷᱟᱮᱛ ᱠᱚ ᱵᱟᱠᱚ ᱵᱮᱱᱟᱣ ᱦᱚᱪᱚᱣᱟᱜ ᱠᱟᱱᱟ। ᱟᱫᱚ ᱚᱱᱟ ᱤᱭᱟᱹ ᱛᱮᱜᱮ ᱦᱟᱸᱜ ᱱᱚᱜᱼᱚᱭ ᱱᱮᱛᱟᱨ ᱠᱟᱛᱮᱜ ᱫᱚ ᱡᱟᱹᱥᱛᱤ ᱚᱱᱟ ᱥᱟᱦᱟᱨ ᱠᱚᱫᱚ ᱠᱤᱠᱤ ᱡᱟᱹᱥᱛᱤ ᱠᱚ ᱞᱟᱜᱟᱣ ᱮᱫᱟ। ᱟᱪᱪᱷᱟ ᱟᱯᱮ ᱥᱮᱫ ᱚᱱᱛᱮ ᱥᱟᱨ ᱠᱚᱫᱚ ᱠᱚ ᱞᱟᱜᱟᱣ ᱵᱟᱲᱟᱭ ᱜᱮᱭᱟ ᱥᱮ ᱵᱟᱠᱚ ᱞᱟᱜᱟᱣ ᱵᱟᱲᱟᱭᱟ ᱚᱱᱟ ᱯᱚᱨᱮ ᱛᱮ ᱠᱟᱛᱷᱟ ᱠᱟᱹᱴᱤᱡ ᱚᱸᱰᱮ ᱫᱚᱦᱚᱭ ᱛᱟᱞᱟᱝ ᱢᱮ।
ᱦᱮᱸ ᱪᱮᱢ ᱞᱟᱹᱭ ᱠᱮᱫᱼᱟ ᱚᱱᱟ ᱦᱚᱸ ᱟᱨ ᱟᱞᱮ ᱱᱟᱠᱷᱟ ᱨᱮᱦᱚᱸ ᱠᱟᱹᱴᱤᱡ ᱞᱮᱹᱭ ᱢᱚᱱ ᱚᱠᱟᱴᱟᱜ ᱢᱮᱱ ᱠᱮᱫᱮᱜᱼᱟ ᱥᱟᱨ ᱠᱚ ᱚᱱᱟ ᱠᱚ ᱞᱟᱜᱟᱣ ᱟᱠᱚ ᱥᱮ ᱵᱟᱝ ᱟᱫᱚ ᱟᱞᱮ ᱥᱮᱫ ᱦᱚᱸ ᱱᱮᱛᱟᱨ ᱱᱚᱣᱟ ᱛᱟᱸᱦᱮᱱ ᱠᱟᱱ ᱛᱟᱸᱦᱮᱱᱟ ᱛᱚᱵᱮ ᱚᱱᱟᱠᱚ ᱡᱟᱵᱚᱴ ᱫᱚᱦᱚ ᱠᱟᱱ ᱛᱟᱸᱦᱮ ᱱᱟᱠᱚ ᱯᱮ ᱯᱩᱱ ᱢᱚᱬᱮ ᱫᱤᱱ ᱢᱤᱫ ᱦᱟᱯᱛᱟ ᱚᱱᱟ ᱠᱚ ᱡᱟᱵᱚᱨ ᱠᱟᱛᱮ ᱠᱚ ᱟᱲᱮ ᱫᱚᱦᱚ ᱠᱟᱜᱼᱟ ᱤᱱᱟᱹ ᱵᱟᱫ ᱠᱚ ᱞᱚᱥᱚᱫᱮᱫ ᱛᱟᱸᱦᱮᱱᱟ ᱟᱫᱚ ᱟᱨᱦᱚ ᱚᱱᱠᱟ ᱜᱮ ᱜᱷᱟ ᱜᱷᱟᱥᱨᱮ ᱥᱮᱭᱟ ᱪᱟᱵᱟᱜ ᱠᱟᱱ ᱛᱟᱸᱦᱮᱱᱟ ᱪᱮᱫ ᱠᱚ ᱛᱟᱦᱮᱱ ᱠᱟᱱ ᱛᱟᱸᱦᱮᱱᱟ ᱛᱚᱵᱮ ᱚᱱᱟᱜᱮ ᱢᱤᱫᱴᱟᱝ ᱨᱩᱣᱟᱹᱨᱮ ᱠᱟᱱᱟ ᱠᱷᱟᱫ᱾ ᱦᱩᱭᱩᱜ ᱠᱟᱱ ᱛᱟᱸᱦᱮᱱᱟ ᱟᱨ ᱟᱹᱰᱤ ᱢᱚᱸᱡᱽ ᱦᱩᱲᱩ ᱵᱤᱱᱟᱹ ᱠᱷᱟᱫ ᱵᱟᱝ ᱛᱮᱜᱮ ᱦᱩᱭᱩᱜ ᱠᱟᱱ ᱛᱟᱸᱦᱮᱜᱼᱟ ᱟᱨ ᱱᱮᱛᱟᱨ ᱱᱟᱦᱟᱜ ᱡᱩᱜᱽ ᱠᱚᱨᱮᱫᱚ ᱱᱚᱚᱭ ᱧᱮᱞ ᱢᱮ ᱡᱚᱛᱚᱣᱟᱜ ᱜᱮ ᱫᱤᱱ ᱫᱤᱱ ᱛᱮ ᱵᱚᱫᱚᱞ ᱪᱟᱞᱟᱜ ᱠᱟᱱᱛᱮ ᱵᱚᱫᱚᱞ ᱪᱟᱞᱟᱜ ᱠᱟᱱᱛᱮ ᱵᱚᱞᱮ ᱮᱠᱫᱚᱢ ᱟᱞᱮ ᱥᱮᱫ ᱦᱚᱸ ᱱᱚᱣᱟ ᱵᱟᱢ ᱞᱟᱜᱟᱣ ᱞᱮᱠᱷᱟᱡ ᱢᱟ ᱚᱱᱟ ᱛᱮ ᱚᱱᱠᱟ ᱵᱟᱠᱚ ᱥᱤᱜ ᱠᱟᱱᱟ ᱛᱚ ᱱᱮᱛᱟᱨ ᱫᱚ ᱞᱟᱦᱟ ᱞᱮᱠᱟ ᱫᱚ ᱟᱫᱚ ᱛᱩᱨᱟᱹᱛ ᱛᱮ ᱞᱚᱥᱚᱫ ᱥᱚᱫᱟᱭ ᱥᱤᱭᱟᱭ ᱞᱚᱥᱚᱫᱟᱭ ᱛᱩᱨᱟᱹᱛ ᱚᱱᱮᱚᱱᱠᱟ ᱟᱫᱚ ᱚᱱᱟᱛᱮ ᱱᱮᱛᱟᱨᱫᱚ ᱛᱮ ᱵᱟᱢ ᱞᱟᱜᱟᱣ ᱞᱮᱠᱷᱟᱪ ᱢᱟ ᱠᱷᱟᱫᱽ ᱨᱮᱭᱟᱜ ᱠᱟᱹᱢᱤ ᱵᱟᱝ ᱦᱩᱭᱩᱜᱼᱟ ᱟᱫᱚ ᱚᱱᱟᱛᱮ ᱟᱞᱮ ᱥᱮᱫ ᱦᱚᱸ ᱡᱚᱛᱚ ᱯᱚᱴᱟᱥ ᱠᱚ ᱞᱟᱜᱟᱣ ᱜᱮᱭᱟ ᱠᱚ ᱚᱱᱟ ᱦᱚᱸ ᱥᱤᱯᱤᱞᱟᱨ ᱯᱚᱴᱟᱥ ᱠᱚ ᱩᱨᱤᱭᱟᱹ ᱠᱚ ᱩᱨᱤᱭᱟᱹ ᱰᱤᱭᱮᱯᱤ ᱟᱨ ᱯᱚᱴᱟᱥ ᱚᱱᱟ ᱠᱚ ᱥᱤᱯᱤ ᱠᱟᱛᱮᱫ ᱠᱚ ᱜᱚᱴᱟ ᱠᱚ ᱢᱤᱥᱟᱶᱟᱜ ᱤᱭᱟᱹ ᱥᱤᱯᱤᱞᱟᱨ ᱠᱚᱴᱟ ᱠᱟᱛᱮ ᱠᱚ ᱜᱚᱴᱟ ᱠᱚ ᱮᱨᱟ ᱟᱨ ᱤᱱᱟᱹ ᱵᱟᱫ ᱛᱩᱫᱼᱨᱚᱦᱚᱭᱟ ᱛᱚ ᱚᱱᱟ ᱨᱮ ᱯᱚᱴᱟᱥ ᱫᱚ ᱵᱚᱞᱮ ᱚᱱᱟ ᱨᱮᱦᱮᱫ ᱨᱮ ᱟᱫᱚᱢᱴᱷᱮᱡ ᱛᱤᱡᱩ ᱠᱚ ᱡᱚᱢᱟ ᱟᱫᱚ ᱚᱱᱟᱛᱮ ᱵᱚᱞᱮ ᱚᱱᱟ ᱯᱚᱴᱟᱥᱠᱚ ᱥᱮᱞᱮᱫ ᱜᱮᱭᱟ ᱠᱚ ᱚᱱᱟ ᱫᱚ ᱵᱚᱞᱮ ᱡᱮᱢᱚᱱ ᱢᱚᱸᱡᱽ ᱛᱮ ᱠᱚ ᱨᱮᱦᱮᱫ ᱠᱚ ᱵᱟᱠᱚ ᱡᱚᱢᱟ ᱟᱨ ᱵᱟᱠᱷᱟᱪ ᱟᱫᱚᱢ ᱥᱚᱢᱚᱭ ᱟᱫᱚᱢ ᱟᱫᱚᱢ ᱠᱷᱮᱛ ᱨᱮ ᱧᱮᱞ ᱠᱟᱜᱼᱟ ᱵᱚᱞᱮ ᱮ ᱡᱚᱢᱟᱠᱚ ᱟᱫᱚᱢ ᱨᱮᱦᱮᱫ ᱠᱚ ᱡᱚᱢᱟ ᱢᱮᱱᱛᱮ ᱚᱱᱟ ᱠᱷᱮᱛ ᱚᱱᱟ ᱦᱩᱲᱩ ᱠᱚ ᱟᱨᱟᱜ ᱛᱮ ᱜᱚᱡᱚᱜ ᱟᱛᱮᱫ ᱟᱫᱚ ᱚᱱᱮ ᱚᱱᱠᱟ ᱟᱨ ᱞᱟᱜᱟᱣ ᱜᱮᱭᱟ ᱠᱚ ᱩᱥᱠᱮᱵᱟᱫ ᱛᱷᱚᱲᱟ ᱞᱟᱹᱴᱩ ᱧᱚᱜᱚᱜᱼᱟ ᱠᱚᱴᱮᱡ ᱦᱟᱜ ᱚᱱᱟ ᱦᱩᱲᱩ ᱠᱩ ᱩᱱ ᱥᱚᱢᱚᱭ ᱦᱚᱸ ᱚᱱᱟ ᱯᱚᱴᱮᱜ ᱥᱚᱢᱚᱭ ᱦᱚᱸ ᱚᱱᱟᱠᱩ ᱮᱥᱯᱨᱮ ᱠᱚ ᱵᱷᱤᱴᱟᱢᱤᱱ ᱡᱮᱢᱚᱱ ᱢᱚᱸᱡᱽ ᱛᱮ ᱡᱚ ᱥᱟᱵᱚᱜ ᱡᱮᱢᱚᱱ ᱵᱟᱝ ᱡᱚᱯᱲᱟᱜ ᱵᱚᱞᱮ ᱚᱱᱮ ᱚᱱᱟᱠᱚ ᱮᱥᱯᱨᱮ ᱜᱮᱭᱟ ᱠᱚ ᱡᱮᱢᱚᱱ ᱢᱚᱡᱽ ᱛᱮ ᱢᱚᱸᱡᱽ ᱛᱮ ᱞᱟᱹᱴᱩ ᱞᱟᱹᱴᱩ ᱧᱚᱜ ᱜᱮᱞᱮᱜ ᱯᱚᱴᱮᱜ ᱚᱱᱮ ᱚᱱᱠᱟ ᱞᱟᱹᱜᱤᱫ ᱠᱚ ᱞᱟᱜᱟᱣ ᱜᱮᱭᱟ ᱠᱚ ᱟᱨ ᱚᱱᱟ ᱛᱤᱡᱩᱜ ᱥᱚᱢᱚᱭ ᱦᱚᱸ ᱚᱠᱟ ᱫᱚᱠᱚ ᱡᱚᱢᱟ ᱠᱚ ᱪᱤᱞᱤ ᱠᱚᱪᱚ ᱠᱚ ᱡᱚᱢᱟ ᱚᱱᱟ ᱡᱚᱢ ᱫᱚ ᱦᱩᱲᱩ ᱤᱭᱟᱹᱠᱚ ᱵᱚᱞᱮ ᱟᱫᱚ ᱩᱱ ᱥᱚᱢᱚᱭ ᱠᱚ ᱚᱱᱟ ᱪᱟᱭᱟᱭ ᱪᱟᱭᱟᱭ ᱠᱚ ᱩᱱ ᱥᱚᱢᱚᱭ ᱠᱚ ᱮᱥᱯᱨᱮ ᱜᱮᱭᱟ ᱠᱚ ᱟᱫᱚ ᱚᱱᱟ ᱠᱟᱹᱴᱤᱡ ᱮᱢ ᱞᱟᱹᱭ ᱟᱞᱟᱝᱟ ᱟᱯᱮ ᱥᱮᱫ ᱦᱚᱸ ᱵᱚᱞᱮ ᱱᱚᱣᱟ ᱵᱷᱤᱴᱟᱢᱤᱱ ᱠᱚ ᱠᱚ ᱱᱚᱣᱟ ᱨᱟᱱ ᱠᱚᱠᱚ ᱮᱥᱯᱨᱮ ᱟᱥᱮ ᱵᱟᱝ ᱚᱱᱟ ᱠᱚ ᱞᱟᱹᱭ ᱟᱞᱟᱝ ᱢᱮ
ᱟᱪᱪᱷᱟ ᱟᱹᱰᱤ ᱱᱟᱯᱟᱭ ᱱᱚᱰᱮ ᱠᱩᱠᱞᱤᱢ ᱫᱚᱦᱚ ᱠᱮᱫᱼᱟ ᱤᱧ ᱪᱮᱛᱟᱱ ᱨᱮ ᱟᱫᱚ ᱱᱚᱣᱟ ᱠᱚ ᱵᱟᱨᱮᱛ ᱚᱠᱟᱢ ᱞᱟᱹᱭ ᱠᱮᱼᱟ ᱚᱱᱰᱮ ᱥᱯᱨᱮᱭᱟᱠᱩ ᱥᱮ ᱥᱟᱨᱠᱩ ᱚᱠᱟᱢ ᱞᱟᱹᱭ ᱠᱮᱫᱟ ᱯᱚᱴᱟᱥ ᱠᱚ ᱞᱟᱜᱟᱣᱟ ᱟᱯᱮ ᱥᱮᱫ ᱫᱚ ᱟᱨ ᱚᱱᱟᱢ ᱞᱟᱹᱭ ᱠᱟᱼᱟ ᱡᱮ ᱨᱮᱦᱮᱫ ᱦᱚᱸ ᱟᱹᱰᱤ ᱱᱟᱯᱟᱭ ᱚᱠᱟᱠᱚ ᱛᱤᱡᱩᱭᱟᱠᱚ ᱪᱮᱠᱟᱭᱟ ᱠᱚ ᱚᱱᱟᱠᱚ ᱞᱟᱜᱤᱫ ᱵᱟᱧᱪᱟᱣ ᱞᱟᱜᱤᱫ ᱜᱮᱠᱚ ᱞᱟᱜᱟᱣᱼᱟ ᱾
ᱛᱚ ᱟᱞᱮ ᱥᱮᱫ ᱦᱚᱸ ᱱᱚᱜᱼᱚᱭ ᱚᱱᱠᱟ ᱠᱟᱱ ᱜᱮᱭᱟ ᱦᱟᱸᱜ ᱢᱮᱛᱟᱜ ᱢᱮ ᱟᱞᱮ ᱥᱮᱫ ᱦᱚᱸ ᱱᱮᱛᱟᱨ ᱠᱟᱛᱮ ᱢᱟ ᱟᱹᱰᱤᱜᱟᱱ ᱵᱷᱤᱴᱟᱢᱤᱱ ᱩᱰᱩᱠᱚᱜ ᱠᱟᱱᱟ ᱾ ᱟᱨ ᱚᱱᱟ ᱠᱚ ᱢᱮᱱᱟ ᱱᱮᱛᱟᱨ ᱠᱟᱛᱮᱫ ᱫᱚ ᱟᱢ ᱵᱟᱡᱟᱨᱮᱢ ᱪᱟᱞᱟᱣ ᱞᱮᱱ ᱠᱷᱟᱡ ᱜᱮ ᱟᱢ ᱠᱩᱞᱤ ᱞᱮᱠᱷᱟᱡ ᱱᱚᱣᱟ ᱤᱢᱟᱧ ᱢᱮ ᱦᱟᱱᱮ ᱤᱢᱟᱧ ᱢᱮ ᱮᱠᱟᱞ ᱡᱚᱛᱚ ᱞᱮᱠᱟᱱᱟᱜ ᱮᱢ ᱧᱟᱢ ᱫᱟᱲᱮᱭᱟᱜᱼᱟ ᱾ ᱢᱟᱱᱞᱤᱭᱟ ᱟᱢᱟᱜ ᱠᱷᱮᱛᱨᱮ ᱛᱤᱡᱩ ᱠᱚ ᱞᱟᱜᱟᱣ ᱠᱟᱱᱟ ᱥᱮ ᱪᱮᱫ ᱪᱚᱝ ᱚᱱᱠᱟ? ᱟᱻᱤᱭᱟᱹ ᱠᱚ ᱟᱨᱟᱜᱚᱜ ᱠᱟᱱ ᱛᱟᱢᱟ ᱦᱩᱲᱩ ᱠᱚ ᱛ ᱟᱢ ᱚᱱᱟ ᱠᱷᱟᱹᱞᱤ ᱞᱟᱹᱭᱟᱭ ᱢᱮ ᱤᱧᱟᱹᱜ ᱦᱩᱲᱩ ᱱᱚᱝᱠᱟᱜ ᱠᱟᱱ ᱛᱤᱧᱟᱹ ᱟᱨᱟᱜᱽ ᱠᱟᱱ ᱛᱤᱧᱟᱹ ᱥᱮ ᱪᱤᱠᱟᱹᱜ ᱠᱟᱱ ᱛᱤᱧᱟᱹ ᱛᱚ ᱩᱱᱤ ᱮᱠᱟᱞᱮ ᱚᱸᱰᱮ ᱞᱟᱹᱭᱟᱢ ᱦᱮᱸ ᱱᱚᱣᱟᱴᱟᱜ ᱤᱫᱤ ᱢᱮ ᱱᱚᱣᱟ ᱛᱮ ᱡᱩᱛᱩᱜ ᱛᱟᱢᱟ ᱟᱨ ᱱᱮᱛᱟᱨ ᱠᱟᱛᱮᱫ ᱱᱚᱜᱼᱚᱭ ᱵᱷᱤᱴᱟᱢᱤᱱ ᱠᱚ ᱧᱟᱢᱚᱜ ᱠᱟᱱᱟ ᱟᱹᱰᱤᱜᱟᱱ ᱥᱮ ᱦᱩᱲᱩ ᱨᱮᱭᱟᱜ ᱦᱚᱸ ᱨᱟᱱ ᱟᱹᱰᱤᱜᱟᱱ ᱜᱮ ᱧᱟᱢᱚᱜ ᱠᱟᱱᱟ ᱚᱱᱟ ᱟᱢ ᱞᱮᱣᱦᱟ ᱠᱟᱛᱮ ᱚᱸᱰᱮ ᱯᱚᱪᱚᱨᱟᱜ ᱢᱮ ᱵᱤᱥ ᱞᱮᱠᱟᱛᱮ ᱟᱨ ᱪᱮᱫ ᱠᱚᱪᱚ ᱵᱷᱤᱴᱟᱢᱤᱱ ᱢᱮᱥᱟᱞ ᱵᱤᱥ ᱠᱚ ᱪᱮᱫ ᱠᱚ ᱞᱟᱜᱟᱣᱟ ᱚᱱᱟ ᱠᱚ ᱡᱚᱠᱷᱚᱱᱮᱢ ᱞᱟᱜᱟᱣᱟᱼᱟ ᱛᱤᱱᱟᱹᱜ ᱛᱸᱤᱡᱩ ᱠᱚᱦᱚᱸ ᱢᱮᱱᱟᱜ ᱠᱚᱣᱟ ᱥᱮ ᱛᱤᱱᱟᱹᱜ ᱩᱱᱠᱩ ᱦᱩᱲᱩ ᱪᱚ ᱡᱚᱢ ᱟᱨ ᱛᱤᱡᱩ ᱠᱚᱦᱚᱸ ᱢᱮᱱᱟᱜ ᱠᱚᱣᱟ ᱟᱫᱚ ᱩᱱᱠᱩ ᱵᱟᱹᱭ ᱵᱟᱹᱭ ᱛᱮᱠᱚ ᱪᱟᱵᱟᱜᱼᱟ ᱟᱨ ᱟᱢᱟᱜ ᱛᱤᱱᱟᱹᱜ ᱦᱟᱸᱜ ᱦᱩᱲᱩ ᱢᱮᱱᱟᱜ ᱠᱟᱫᱟ ᱚᱱᱟ ᱟᱻ ᱱᱟᱯᱟᱭ ᱛᱮᱜᱮ ᱦᱩᱭᱩᱜᱼᱟ ᱾ ᱟᱫᱚ ᱟᱞᱮ ᱥᱮᱫ ᱦᱚᱸ ᱱᱚᱜ-ᱚᱭ ᱟᱹᱰᱤ ᱜᱟᱱ ᱜᱮ ᱱᱚ ᱚᱱᱟ ᱦᱚᱸᱠᱚ ᱞᱟᱜᱟᱣᱟᱜᱼᱟ ᱚᱠᱟ ᱥᱟᱦᱟᱨ ᱠᱚᱢ ᱞᱟᱹᱭ ᱠᱮᱫᱟ ᱯᱚᱴᱟᱥ ᱠᱚ ᱥᱮ ᱢᱮᱛᱟᱜ ᱢᱮ ᱚᱱᱟ ᱳᱲᱤᱭᱟ ᱰᱤᱮ ᱮ ᱯᱤ ᱠᱚ ᱱᱚᱣᱟ ᱠᱚᱦᱚᱸ ᱟᱹᱰᱤᱜᱟᱱ ᱠᱚ ᱠᱚ ᱞᱟᱜᱟᱣᱟ ᱟᱨ ᱚᱱᱮᱧ ᱢᱮᱱ ᱠᱮᱫ ᱞᱮᱠᱟᱜᱤ ᱟᱞᱮ ᱥᱮᱫ ᱫᱚ ᱱᱚᱜᱼᱚᱭ ᱱᱚᱣᱟ ᱫᱚᱦᱟᱸᱜ ᱟᱹᱰᱤ ᱫᱚᱢ ᱠᱚ ᱞᱟᱜᱟᱣᱟ ᱢᱮᱛᱟᱜ ᱢᱮ ᱱᱚᱜᱼᱚᱭ ᱱᱤᱛᱚᱜ ᱨᱚᱦᱚᱭᱚᱜ ᱥᱚᱢᱚᱭ ᱨᱚᱦᱚᱭ ᱞᱟᱦᱟᱨᱮ ᱢᱤᱫ ᱫᱚᱢ ᱠᱚ ᱞᱟᱜᱟᱣᱟ ᱯᱷᱤᱨ ᱠᱚ ᱨᱚᱦᱚᱭ ᱯᱟᱨᱚᱢᱟ ᱟᱻᱩᱲᱤᱭᱟᱹ ᱠᱚ ᱞᱟᱜᱟᱣᱟᱜ ᱦᱟᱸᱜ ᱟᱨ ᱰᱤ ᱮ ᱯᱤ ᱡᱟᱜᱮ ᱢᱮᱥᱟᱞ ᱠᱟᱛᱮᱫ ᱟᱨ ᱤᱱᱟᱹ ᱵᱟᱫ ᱦᱟᱸᱜ ᱢᱮᱛᱟᱜ ᱢᱮ ᱡᱚᱠᱷᱚᱱ ᱦᱟᱸᱜ ᱚᱱᱟ ᱦᱩᱲᱩ ᱞᱟᱹᱴᱩ ᱧᱚᱜᱚᱜᱼᱟ ᱛᱚ ᱩᱱ ᱥᱚᱢᱚᱭ ᱠᱚ ᱞᱟᱜᱟᱣᱼᱟ ᱟᱫᱚ ᱵᱟᱨ ᱫᱚᱢ ᱜᱮ ᱦᱟᱸᱜ ᱧᱮᱞ ᱛᱟᱠᱚ ᱠᱚ ᱡᱟᱹᱥᱛᱤ ᱫᱚᱠᱚ ᱞᱟᱜᱟᱣᱟᱜᱼᱟ ᱟᱨ ᱵᱟᱨ ᱫᱚᱢ ᱡᱚᱠᱷᱚᱱ ᱦᱩᱭᱱᱟ ᱛᱚ ᱫᱚ ᱮᱠᱟᱞ ᱜᱮ ᱵᱟᱠᱚ ᱞᱟᱜᱟᱣᱼᱟ ᱾ ᱤᱱᱟᱹ ᱛᱮᱜᱮ ᱛᱮ ᱦᱩᱲᱩ ᱫᱚ ᱦᱩᱭᱩᱜᱼᱟ ᱟᱫᱚ ᱟᱯᱮ ᱥᱮᱫ ᱤᱧ ᱠᱩᱞᱤ ᱨᱩᱣᱟᱹᱲᱮᱫ ᱢᱮ-ᱟ ᱟᱯᱮ ᱥᱮᱫ ᱚᱱᱛᱮ ᱟᱨ ᱛᱤᱱᱟᱹᱜ ᱫᱚᱢ ᱚᱱᱠᱟ ᱥᱟᱨ ᱠᱚ ᱞᱟᱜᱟᱣ ᱵᱟᱲᱟᱜᱼᱟ ᱚᱱᱟ ᱵᱟᱨᱮᱛᱮ ᱠᱟᱛᱷᱟ ᱦᱚᱸ ᱠᱟᱹᱴᱤᱡ ᱞᱟᱹᱭ ᱛᱟᱞᱟᱝ ᱢᱮ
ᱟᱹᱰᱤ ᱢᱚᱸᱡ ᱮᱢ ᱞᱟᱹᱭ ᱟᱡᱚᱢ ᱠᱮᱫ ᱞᱟᱝ-ᱟ᱾ ᱚᱱᱠᱟᱜ ᱜᱮ ᱥᱮ ᱟᱨ ᱚᱱᱮ ᱛᱚ ᱥᱚᱢᱚᱭ ᱪᱟᱵᱟᱜ ᱠᱟᱱ ᱛᱟᱞᱟᱝᱟ ᱟᱫᱚ ᱠᱟᱹᱴᱤᱡ ᱟᱹᱰᱤ ᱢᱩᱥᱠᱤᱞ ᱱᱚᱣᱟ ᱠᱟᱛᱷᱟᱡ ᱱᱚᱣᱟ ᱥᱟᱠᱟᱢ ᱢᱩᱪᱟᱹᱫ ᱛᱟᱞᱟᱝ ᱥᱮ ᱵᱟᱝ ᱢᱩᱪᱟᱹᱫ ᱛᱟᱞᱟᱝᱟ ᱟᱫᱚ ᱴᱷᱤᱠ ᱜᱮᱭᱟ ᱱᱚᱣᱟ ᱞᱟᱝ ᱜᱟᱞᱢᱟᱨᱟᱣ ᱟᱞᱟᱝ ᱦᱟᱸᱜ ᱟᱫᱚ ᱫᱚᱦᱚᱲᱟ ᱜᱟᱞᱢᱟᱨᱟᱣ ᱨᱮ ᱟᱫᱚ ᱱᱤᱭᱟᱹ ᱫᱚᱢ ᱫᱚ ᱯᱟᱥᱮᱡ ᱦᱩᱭᱩᱜ ᱠᱟᱱᱟ ᱟᱨ ᱤᱱᱠᱟᱟᱜ ᱜᱮ ᱯᱟᱥᱮᱡ ᱟᱫᱚ ᱢᱟ ᱱᱚᱣᱟ ᱜᱮ ᱱᱚᱰᱮ ᱨᱚᱲ ᱠᱟᱛᱮ ᱜᱮ ᱜᱮᱞᱟᱝ ᱢᱩᱪᱟ ᱱᱚᱣᱟ ᱜᱟᱞᱢᱟᱨᱟᱣ ᱟᱨ ᱢᱟ ᱛᱚᱵᱮ ᱵᱟᱱᱟ ᱦᱚᱲ ᱜᱮ ᱟᱭᱢᱟ ᱟᱭᱢᱟ ᱟᱭᱢᱟ ᱥᱟᱨᱦᱟᱣ ᱜᱟᱞᱟᱨᱟᱣ ᱨᱮᱭᱟᱜ ᱴᱷᱤᱠ ᱜᱮᱭᱟ ᱛᱚᱵᱮ